ᱦᱳᱭ ᱟᱸᱡᱚᱢᱚᱜ ᱠᱟᱱᱟ᱾
ᱟᱪᱪᱷᱟ ᱟᱫᱚ ᱛᱟᱦᱚᱞᱮ ᱱᱚᱝᱠᱟ ᱫᱟᱜ ᱮ ᱡᱟᱹᱲᱤᱭᱮᱫ ᱜᱮᱭᱟ ᱵᱟᱝ ᱡᱚᱨᱚᱭᱮᱫ ᱜᱮᱭᱟ ᱮᱠᱷᱚᱱᱚ
ᱦᱳᱭ ᱦᱳᱭ ᱡᱚᱨᱚᱭᱮᱫ ᱜᱮᱭᱟ ᱱᱤᱛᱚᱽ ᱦᱚᱸ ᱚᱱᱠᱟ ᱜᱮ ᱦᱟᱸᱽ ᱡᱚᱨᱚᱭᱮᱫ ᱜᱮᱭᱟᱭ ᱵᱟᱭ ᱠᱚᱢ ᱵᱟᱲᱟ ᱠᱟᱫᱟ
ᱟᱪᱪᱷᱟ᱾ ᱟᱫᱚ ᱛᱟᱦᱚᱞᱮ ᱦᱚᱸᱜᱼᱚᱭ ᱱᱮᱛᱟᱨ ᱫᱚ ᱮᱸ᱾ ᱱᱚᱜᱼᱚ ᱱᱚᱝᱠᱟ ᱛᱟᱞᱮ ᱵᱤᱞᱤ ᱠᱚ ᱧᱟᱢᱚᱜᱼᱟ ᱛᱟᱦᱚᱞᱮ ᱛᱟᱞᱮ ᱠᱚ ᱵᱮᱞᱮᱜ ᱠᱟᱱᱟ ᱥᱮ ᱵᱟᱝ ᱵᱮᱞᱮᱜ ᱠᱟᱱᱟ?
ᱦᱩᱸ ᱡᱚᱜᱮ ᱡᱚ ᱠᱟᱱᱟ ᱟᱫᱚ ᱱᱤᱛᱚᱜ ᱫᱚ ᱟᱳᱨᱤ ᱵᱤᱞᱤᱜᱼᱟ‍᱾ ᱚᱱᱟ ᱫᱚ ᱚᱱᱟ ᱵᱷᱟᱫᱚᱨ ᱵᱚᱸᱜᱟ ᱩᱱ ᱥᱚᱢᱚᱭ
ᱦᱳᱭ ᱵᱷᱟᱫᱚᱨ ᱵᱚᱸᱜᱟ ᱥᱚᱢᱚᱭ ᱦᱩᱭᱩᱜ ᱼᱟ ᱦᱳᱭ ᱟᱫᱚ ᱛᱟᱦᱚᱞᱮ ᱱᱚᱜᱼᱚᱭ ᱤᱭᱟᱹ᱾ ᱟᱪᱷᱟ ᱟᱫᱚ ᱛᱟᱦᱚᱞᱮ ᱦᱚᱜᱼᱚᱭ ᱵᱷᱟᱫ᱾ ᱵᱷᱟᱫᱚᱨ ᱵᱚᱸᱜᱟ ᱨᱮ ᱡᱟᱦᱟ ᱤᱭᱟᱹ ᱚᱱᱟ ᱛᱟᱞᱮ ᱯᱤᱴᱷᱟᱹᱭᱟᱠᱚ ᱡᱟᱦᱟ ᱜᱚᱢᱦᱟ ᱡᱟᱦᱟ ᱢᱮᱱᱛᱮ ᱠᱚ ᱞᱟᱹᱭᱮᱫᱼᱟ ᱜᱚᱢᱦᱟ᱾ ᱯᱚᱨᱚᱵᱽ ᱨᱟᱠᱷᱤ ᱯᱩᱱᱤᱢᱟ ᱨᱮ ᱡᱟᱦᱟ ᱦᱩᱭᱩᱜ ᱫᱚ ᱟᱫᱚ ᱚᱱᱟ ᱫᱚ ᱟᱯᱮ ᱥᱮᱫ ᱦᱩᱭᱩᱜ ᱟ ᱥᱮ ᱵᱟᱝ ᱦᱩᱭᱩᱜᱼᱟ?
ᱵᱟᱝ ᱜᱚᱝᱠᱮ ᱚᱱᱟ ᱫᱚ ᱵᱟᱝ ᱦᱩᱭᱩᱜᱼᱟ᱾
ᱟᱪᱪᱷᱟ
ᱦᱳᱭᱛᱳ ᱦᱩᱭᱩᱜ ᱜᱮᱭᱟ ᱟᱫᱚ ᱦᱟᱸᱜ ᱟᱹᱞᱤᱧ ᱫᱚ ᱦᱟᱸᱜ ᱩᱱᱟᱹᱜ ᱫᱚ ᱵᱟᱟᱹᱞᱤᱧ ᱵᱟᱲᱟᱭᱟ᱾ ᱟᱵᱤᱱ ᱴᱷᱮᱱ ᱜᱮ ᱱᱚᱝᱠᱟ ᱱᱟᱣᱟᱤᱧ ᱟᱫᱚᱡ ᱠᱮᱭᱟ ᱱᱚᱣᱟ ᱡᱟᱦᱟᱸ ᱜᱚᱢᱦᱟ ᱥᱮ ᱪᱮᱫ ᱵᱤᱱ ᱞᱟᱹᱭ ᱠᱮᱫᱟ ᱜᱚᱢᱦᱟ ᱯᱚᱨᱚᱵᱽ
ᱦᱳᱭ ᱦᱳᱭ ᱦᱳᱭ
ᱦᱳᱭ ᱦᱳᱭ
ᱟᱫᱚ ᱦᱳᱭ ᱟᱞᱮ ᱫᱚ ᱱᱚᱝᱠᱟ ᱚᱠᱟ ᱞᱮ ᱜᱚᱢᱦᱟ ᱜᱮᱞᱮ ᱞᱟᱹᱭᱟ ᱨᱟᱠᱷᱤ ᱯᱩᱨᱱᱤᱢᱟ ᱦᱤᱞᱳᱜ ᱦᱩᱭᱩᱜᱼᱟ ᱮᱸ ᱚᱱᱮ ᱚᱱᱠᱟ ᱤᱭᱟᱹ ᱚᱱᱟ ᱫᱚ ᱢᱟᱱᱮ ᱦᱚᱜᱼᱚᱭ ᱛᱟᱞᱮ ᱨᱮᱱᱟᱜ ᱠᱚ ᱯᱤᱴᱷᱟᱹ ᱠᱚᱠᱚ ᱵᱮᱱᱟᱣᱟᱠ ᱤᱭᱟᱹᱭᱟᱠᱚ ᱟᱨᱚ ᱮᱴᱟᱜ ᱮᱴᱟᱜ ᱴᱦᱚᱱ ᱢᱮᱱᱟᱜᱼᱟ ᱩᱱ ᱦᱤᱞᱳᱜ ᱫᱚ ᱚᱱᱠᱟ ᱯᱤᱴᱷᱟᱹ ᱡᱚᱢᱟᱭ ᱜᱚᱢᱦᱟ ᱯᱚᱨᱚᱵᱽ ᱚᱱᱮ ᱚᱱᱠᱟ ᱟᱫᱚ ᱟᱞᱮᱥᱮᱫ ᱫᱚ ᱚᱠᱟ ᱦᱩᱭᱩᱜ ᱜᱮᱭᱟ ᱟᱫᱚ ᱚᱱᱠᱟ ᱤᱧ ᱟᱨᱚ ᱱᱚᱝᱠᱟ ᱞᱟᱦᱟᱨᱮᱧ ᱟᱸᱡᱚᱢ ᱦᱚᱧ ᱟᱸᱡᱚᱢ ᱞᱮᱫ ᱛᱟᱦᱮᱸᱼᱟ ᱢᱤᱫ ᱦᱚᱲ ᱴᱷᱮᱱ ᱟᱫᱚ ᱩᱱᱤ ᱦᱚᱸ ᱚᱱᱠᱟᱜᱮ ᱜᱚᱢᱟ ᱯᱚᱨᱚᱵ ᱢᱮᱱᱛᱮᱫᱚ ᱪᱮᱫ ᱦᱚᱸ ᱵᱟᱭ ᱵᱩᱡᱷᱟᱹᱣ ᱫᱟᱲᱮᱜ ᱠᱟᱱᱟᱭ ᱚᱱᱟ ᱫᱚ ᱟᱠᱷᱟᱱ
ᱟᱪᱪᱷᱟ
ᱦᱚᱸᱜᱼᱚᱭ ᱟᱞᱮ ᱡᱟᱦᱟᱸᱭ ᱦᱚᱸᱜᱼᱚᱭ ᱤᱭᱟᱹ ᱵᱟᱸᱠᱩᱲᱟ ᱡᱷᱟᱲᱮ ᱡᱷᱟᱲᱜᱨᱟᱢ ᱠᱚᱨᱮ ᱡᱟᱦᱟᱸᱭ ᱠᱚ ᱢᱮᱱᱟᱜ ᱠᱚᱜᱮᱭᱟ ᱮᱸ ᱚᱱᱟ ᱦᱚᱜᱼᱚ ᱱᱩᱠᱩ ᱦᱚᱲ ᱠᱚ ᱠᱷᱟᱱ ᱚᱱᱟ ᱠᱚᱨᱮ ᱫᱚ ᱱᱚᱣᱟ ᱠᱚ ᱢᱟᱱᱟᱣ ᱜᱮᱭᱟ ᱟᱨᱠᱤ
ᱚᱻ ᱟᱪᱪᱷᱟ ᱟᱪᱪᱷᱟ ᱟᱵᱮᱱ ᱴᱷᱮᱱ ᱜᱮᱞᱤᱧ ᱟᱸᱡᱚᱢ ᱠᱼᱟ ᱱᱚᱝᱠᱟ ᱱᱟᱣᱟ ᱦᱳᱭᱛᱳ ᱠᱚᱨᱟᱣ ᱵᱟᱲᱟᱭ ᱜᱮᱭᱟᱞᱮ ᱟ ᱪᱤᱠᱟᱹᱛᱮᱵᱮᱱ ᱵᱩᱡᱟ ᱟᱞᱮ ᱫᱚ ᱦᱳᱭ ᱦᱳᱭ
ᱟᱪᱪᱷᱟ
ᱟᱫᱚ ᱱᱚᱝᱠᱟ ᱜᱮ ᱪᱮᱫᱠᱟ ᱯᱤᱴᱷᱟᱹ ᱠᱟᱛᱮᱮᱫ ᱠᱚ ᱡᱚᱢᱟ ᱥᱮ ᱪᱮᱫ ᱮᱱ ᱦᱤᱞᱳᱜ ᱫᱚ
ᱦᱳᱭ ᱩᱱ ᱦᱤᱞᱳᱜ ᱫᱚ ᱟᱫᱚ ᱛᱟᱞᱮ ᱨᱮᱱᱟᱜ ᱠᱚᱠᱚ ᱯᱤᱴᱷᱟᱹᱭᱟ ᱟᱫᱚ ᱵᱮᱥᱤᱨ ᱵᱷᱟᱜᱽ ᱚᱱᱠᱟ ᱛᱟᱞᱮ ᱨᱮᱱᱟᱜ ᱠᱚ ᱯᱤᱴᱷᱟᱹᱭᱟ ᱮᱸ ᱟᱫᱚ ᱮᱴᱟᱜ ᱠᱤᱪᱷᱩ ᱦᱚᱸ ᱟᱢᱮᱢ ᱯᱤᱴᱷᱟᱹ ᱫᱟᱲᱮᱭᱟᱜᱼᱟ ᱡᱤᱞ ᱯᱤᱴᱷᱟᱹ ᱠᱚ ᱡᱟᱦᱟᱱᱟᱜ ᱜᱮ ᱥᱩᱠᱨᱤ ᱡᱤᱞ ᱯᱳᱞᱴᱨᱤ ᱡᱤᱞ ᱟᱢᱮᱢ ᱯᱤᱴᱷᱟᱹ ᱫᱟᱲᱮᱭᱟᱜᱼᱟ᱾ ᱟᱫᱚ ᱚᱱᱟ ᱫᱚ ᱜᱚᱢᱦᱟ ᱢᱮᱱᱛᱮᱞᱮ ᱢᱮᱛᱟᱜ ᱠᱟᱱᱟ ᱟᱫᱚ ᱩᱱᱦᱤᱞᱳᱜ ᱫᱚ ᱟᱫᱚ ᱚᱱᱟ ᱯᱤ
ᱚ ᱟᱪᱪᱷᱟ ᱟᱪᱪᱷᱟ ᱢᱟᱱᱮ ᱚᱱᱟ ᱠᱚ ᱵᱟᱫ ᱠᱟᱛᱮᱮᱫ ᱚᱱᱟ ᱮᱴᱟᱜ ᱠᱤᱪᱷᱩ ᱫᱚ ᱪᱮᱫ ᱞᱮᱠᱟ ᱮᱴᱟᱜ ᱠᱚ ᱠᱚᱨᱟᱣ ᱜᱮᱭᱟ ᱠᱚ ᱥᱮ ᱪᱮᱫ
ᱮᱴᱟᱜ ᱠᱤᱪᱷᱩ ᱢᱮᱱᱛᱮᱫᱚ ᱪᱮᱫ ᱞᱮᱠᱟᱢ ᱢᱮᱱ ᱦᱚᱪ ᱠᱟᱜᱼᱟ ᱠᱟᱹᱴᱤᱡ ᱵᱟᱝ ᱟᱸᱡᱚᱢ ᱞᱮᱱᱟ?
ᱢᱟᱱᱮ ᱮᱴᱟᱜ ᱠᱤᱪᱷᱩ ᱠᱚ ᱠᱚᱨᱟᱣᱟ ᱥᱮ ᱪᱮᱫ ᱚᱱᱠᱟ ᱢᱟᱱᱮ ᱯᱤᱴᱷᱟᱹ ᱵᱟᱫ ᱠᱟᱛᱮᱜ ᱡᱟᱦᱟᱱᱟᱜ ᱮᱱᱦᱤᱞᱳᱜ
ᱟᱫᱚ ᱩᱱ ᱦᱤᱞᱳᱜ ᱢᱟᱱᱮ ᱚᱱᱠᱟ ᱯᱤᱴᱷᱟᱹ ᱵᱟᱫ ᱠᱟᱛᱮ ᱫᱚ ᱮᱴᱟᱜ ᱠᱤᱪᱷᱩ ᱫᱚ ᱵᱟᱝ ᱩᱱ ᱦᱤᱞᱚᱜ ᱫᱚ ᱚᱱᱟ ᱨᱮᱱᱟᱜ ᱜᱮ ᱢᱤᱫᱴᱟᱝ ᱚᱱᱠᱟ ᱜᱚᱢᱦᱟ ᱛᱮᱦᱤᱧ ᱫᱚ ᱜᱚᱢᱦᱟ ᱠᱟᱱᱟ ᱟᱨᱠᱤ ᱯᱚᱨᱚᱵᱽ ᱡᱩᱫᱤ ᱨᱮᱦᱚᱸ ᱵᱟᱢ ᱢᱮᱥᱟᱜᱼᱟ ᱟᱫᱚ ᱛᱮᱦᱮᱧ ᱫᱚ ᱱᱚᱝᱠᱟ ᱜᱚᱢᱦᱟ ᱠᱟᱱᱟ ᱚᱱᱠᱟᱱ ᱠᱟᱛᱷᱟ ᱟᱨᱠᱤ ᱯᱚᱨᱚᱵᱽ ᱢᱮᱱᱛᱮ ᱫᱚ ᱟᱫᱚ ᱚᱱᱟ ᱫᱚ ᱠᱟᱹᱴᱤᱡ ᱵᱟᱝ ᱟᱫᱚ ᱡᱚᱢ ᱨᱮᱱᱟᱜ ᱯᱚᱨᱚᱵᱽ ᱟᱨᱠᱤ ᱚᱱᱟ ᱫᱚ ᱮᱱᱮᱡ ᱥᱮᱨᱮᱧ ᱚᱱᱠᱟ ᱟᱠᱷᱲᱟ ᱨᱮᱱᱟᱜ ᱯᱚᱨᱚᱵᱽ ᱫᱚ ᱠᱷᱟᱱ ᱫᱚ ᱵᱟᱝ ᱟᱫᱚ ᱚᱱᱟ ᱯᱤᱴᱷᱟᱹ ᱡᱚᱢ ᱨᱮᱱᱟᱜ ᱚᱱᱟ ᱯᱚᱨᱚᱵᱽ ᱞᱮᱠᱟᱱ ᱢᱤᱫᱴᱟᱝ ᱠᱟᱛᱷᱟ ᱟᱨᱠᱤ ᱱᱚᱣᱟ ᱫᱚᱠᱷᱟᱱ
ᱟᱪᱪᱷᱟ ᱱᱚᱜᱼᱚᱭ ᱡᱮᱢᱚᱱ ᱟᱢᱵᱟᱵᱚᱛᱤ ᱚᱱᱮ ᱚᱱᱠᱟ ᱴᱟᱭᱤᱯ ᱥᱮ ᱪᱮᱫ
ᱦᱳᱭ ᱦᱳᱭ ᱟᱢᱵᱟᱵᱚᱛᱤ ᱟᱫᱚ ᱟᱞᱮ ᱥᱮᱫ ᱫᱚ ᱟᱢᱵᱟᱵᱚᱛᱤ ᱨᱮ ᱟᱫᱚ ᱮᱸ ᱦᱩᱭᱩᱜ ᱜᱮᱭᱟ ᱟᱨ ᱠᱤ ᱚᱱᱟ ᱞᱟᱥᱟᱲᱦᱮᱫ ᱛᱮ ᱢᱤᱫᱴᱟᱝ ᱯᱚᱨᱚᱵᱽ ᱠᱚ ᱢᱮᱱᱟᱜ ᱜᱮᱭᱟ ᱟᱫᱚ ᱚᱱᱟ ᱚᱠᱛᱚ ᱨᱮᱫᱚ ᱵᱱᱟᱜᱠᱷᱟᱡ ᱚᱱᱟ ᱫᱚ ᱵᱟᱢ ᱵᱩᱡᱽ ᱫᱟᱲᱮᱭᱟᱜᱼᱟ ᱟᱢᱵᱟᱵᱚᱛᱤ ᱯᱚᱨᱚᱵᱽ ᱢᱮᱱᱛᱮᱦᱚᱸ ᱟᱫᱚ ᱞᱟᱹᱭᱟᱹᱜᱚᱜ ᱠᱟᱱ ᱛᱟᱞᱮᱭᱟ ᱱᱚᱱᱛᱮ ᱫᱚ
ᱚ ᱟᱪᱪᱷᱟ ᱟᱪᱪᱷᱟ ᱟᱞᱮ ᱥᱮᱱ ᱫᱚ ᱱᱚᱝᱠᱟ ᱟᱢᱵᱟᱵᱚᱛᱤ ᱦᱤᱞᱳᱜ ᱫᱚ ᱱᱚᱝᱠᱟ ᱠᱟᱱᱴᱷᱟᱲ ᱠᱚ ᱡᱤᱞ ᱯᱤᱴᱷᱟᱹ ᱠᱚ ᱡᱤᱞ ᱩᱛᱩ ᱠᱚᱞᱮ ᱠᱚᱨᱟᱣᱟ ᱟᱞᱮ ᱫᱚ ᱚᱱᱮ ᱚᱱᱠᱟ ᱟᱫᱚ ᱟᱯᱮ ᱥᱮᱫ ᱜᱮ ᱪᱮᱫ ᱞᱮᱠᱟ ᱟᱢᱵᱟᱵᱤᱛᱤ ᱦᱤᱞᱳᱜ ᱫᱚ ᱦᱳᱭ
ᱦᱳᱭ ᱟᱞᱮ ᱥᱮᱫ ᱦᱚᱸ ᱟᱞᱮ ᱥᱮᱫ ᱦᱚᱸ ᱚᱱᱠᱟᱜ ᱜᱮ ᱤᱭᱟᱹ ᱠᱟᱱᱴᱷᱟᱲ ᱠᱚ ᱮᱸ ᱩᱱ ᱦᱤᱞᱳᱜ ᱫᱚ ᱠᱟᱱᱴᱷᱟᱲ ᱠᱷᱟᱹᱡᱟᱹᱲᱤ ᱠᱚ ᱡᱚᱢ ᱦᱩᱭᱩᱜ ᱜᱮᱭᱟ ᱟᱨᱮ ᱡᱤᱞ ᱠᱚᱫᱚ ᱛᱟᱦᱮᱱ ᱜᱮᱭᱟ ᱠᱷᱟᱱ ᱡᱤᱞ ᱫᱚ ᱫᱟᱠᱟ ᱥᱟᱨᱟᱫᱤᱱ ᱛᱚ ᱟᱨ ᱠᱟᱱᱴᱷᱟᱲ ᱠᱷᱟᱹᱡᱟᱹᱲᱤ ᱡᱚᱢ ᱠᱟᱛᱮᱫ ᱫᱚ ᱵᱟᱝ ᱛᱟᱦᱮᱱᱟ ᱛᱚ ᱠᱷᱟᱱ
ᱵᱟ ᱵᱟ ᱵᱟ
ᱟᱫᱚ ᱫᱟᱠᱟ ᱦᱚᱸᱭ ᱞᱟᱜᱟᱜ ᱜᱮᱭᱟ ᱛᱟᱦᱚᱞᱮ ᱫᱟᱠᱟ ᱫᱚ ᱟᱫᱚ ᱩᱱᱫᱚ ᱡᱤᱞ ᱦᱟᱛᱟᱣ ᱟᱹᱜᱩᱭ ᱦᱩᱭᱩᱜᱼᱟ ᱡᱤᱞ ᱠᱚ ᱟᱫᱚ ᱠᱟ ᱥᱩᱠᱨᱤ ᱠᱚᱠᱚ ᱜᱚᱡ ᱠᱚᱜᱮᱭᱟ ᱟᱫᱚ ᱦᱟᱛᱟᱣ ᱫᱚ ᱧᱟᱢᱚᱜ ᱜᱮᱭᱟ ᱛᱟᱦᱚᱞᱮ ᱚᱱᱠᱟᱜ ᱜᱮ ᱦᱟᱛᱟᱣ ᱠᱟᱛᱮᱫ ᱛᱟᱦᱚᱞᱮ ᱡᱤᱞ ᱩᱛᱩ ᱠᱚᱦᱚᱸ ᱡᱚᱢ ᱟᱞᱮ ᱟᱨ ᱚᱱᱠᱟ ᱠᱟᱱᱴᱟᱨ ᱠᱷᱟᱹᱡᱩᱨᱤ ᱦᱚᱸ ᱟᱫᱚ ᱚᱱᱟ ᱡᱚᱢ ᱠᱟᱛᱮ ᱟᱞᱮᱥᱮᱫ ᱫᱚ ᱢᱤᱫᱴᱟᱝ ᱯᱚᱨᱚᱵᱽ ᱦᱩᱭᱩᱜᱼᱟ ᱟᱫᱚ ᱢᱤᱫᱴᱟᱝ ᱵᱚᱸᱜᱟ ᱵᱩᱨᱩ ᱢᱤᱫᱴᱟᱝ ᱵᱚᱸᱜᱟ ᱦᱳᱭᱳᱜᱼᱟ ᱟᱫᱚ ᱛᱟᱦᱚᱞᱮ ᱦᱚᱸᱜᱼ ᱱᱟ ᱠᱷᱟᱫᱤᱨᱟᱱᱤ ᱵᱚᱸᱜᱟ ᱟᱫᱚ ᱛᱟᱦᱚᱞᱮ ᱚᱱᱟᱜᱮ ᱟᱞᱮ ᱥᱮᱫ ᱫᱚ ᱨᱟᱹᱥᱠᱟᱹ ᱛᱮᱱᱟᱜ ᱫᱚ ᱟᱫᱚ ᱩᱱ ᱦᱤᱞᱳᱜ ᱫᱚ
ᱚ ᱟᱪᱪᱷᱟ ᱟᱪᱪᱷᱟ ᱢᱟᱱᱮ ᱚᱱᱟ ᱞᱟᱥᱟᱲᱦᱮᱫ ᱛᱮ ᱪᱮᱫ ᱯᱮ ᱚᱱᱠᱟ ᱯᱮ ᱠᱚᱨᱟᱣᱟ
ᱚᱱᱟ ᱟᱢᱵᱟᱵᱚᱛᱤ ᱞᱟᱥᱟᱲᱦᱮᱫ ᱛᱮ
ᱦᱮᱸ
ᱦᱳᱭ ᱚᱱᱟᱜᱮ ᱚᱱᱮ ᱠᱷᱟᱸᱫᱟᱨᱟᱱᱤ ᱢᱤᱫᱴᱟᱝ ᱵᱚᱸᱜᱟ ᱢᱮᱱᱟᱭ ᱛᱟᱞᱮᱭᱟ ᱢᱟᱱᱮ ᱚᱱᱠᱟ ᱟ ᱫᱚ ᱵᱟᱝ ᱢᱤᱫᱴᱟᱝ ᱚᱱᱠᱟ ᱢᱚᱲᱮ ᱢᱟᱱᱮ ᱵᱟᱭᱤᱥᱴᱤ ᱚᱱᱮ ᱚᱱᱠᱟ ᱟᱛᱳ ᱥᱮᱫ ᱵᱟᱭᱤᱥᱴᱤ ᱢᱳᱡᱟ ᱤᱫᱤ ᱠᱟᱛᱮᱜ ᱢᱤᱫᱴᱟᱝ ᱚᱱᱮ ᱚᱱᱠᱟ ᱵᱚᱸᱜᱟ ᱢᱮᱱᱟᱭ ᱛᱟᱞᱮᱭᱟ ᱟᱫᱚ ᱚᱸᱰᱮ ᱟᱫᱚ ᱦᱩᱭᱩᱜᱼᱟ ᱾ ᱚᱸᱰᱮ ᱵᱚᱸᱜᱟᱼᱵᱩᱨᱩ ᱟᱭᱟᱞᱮ ᱟᱫᱚ ᱵᱚᱸᱜᱟ ᱵᱩᱨᱩ ᱠᱟᱛᱮᱜ ᱚᱸᱰᱮ ᱟᱫᱚ ᱚᱱᱠᱟ ᱯᱚᱨᱚᱵᱽ ᱮᱱᱮᱡ ᱠᱚ ᱦᱩᱭᱩᱜᱼᱟ ᱚᱱᱠᱟ ᱥᱤᱧ ᱥᱤᱧ ᱥᱤᱧ ᱯᱚᱨᱚᱵᱽ ᱧᱤᱫᱟᱹ ᱯᱚᱨᱚᱵᱽ ᱚᱱᱮ ᱚᱱᱠᱟ ᱟᱨᱠᱤ ᱦᱩᱭᱩᱜᱼᱟ ᱠᱟᱹᱴᱤᱡ
ᱟᱪᱪᱷᱟ ᱟᱪᱷᱟ ᱟᱨ ᱪᱮᱫᱮᱠᱟ ᱚᱱᱟ ᱮᱱᱮᱡ ᱥᱮᱨᱮᱧ ᱫᱚ ᱱᱚᱝᱠᱟ ᱛᱩᱢᱫᱟᱹᱜ ᱴᱟᱢᱟᱠ ᱟᱛᱮ ᱥᱮ ᱪᱮᱫ ᱥᱮ ᱪᱮᱫᱠᱟ?
ᱦᱳᱭ ᱦᱳᱭ ᱛᱩᱢᱫᱟᱜ ᱴᱟᱢᱟᱠ ᱟᱛᱮᱫ ᱜᱮ ᱮᱱᱮᱡ ᱥᱮᱨᱮᱧ ᱫᱚ ᱦᱩᱭᱩᱜᱼᱟ ᱟᱫᱚ ᱚᱱᱠᱟ ᱤᱭᱟᱹ ᱫᱚ ᱵᱟᱝ ᱦᱟᱠᱷᱟᱱ
ᱟ ᱟᱪᱪᱷᱟ ᱥᱟᱱᱟᱢ ᱦᱚᱲ ᱜᱮ ᱯᱮ ᱪᱟᱞᱟᱜᱼᱟ ᱚᱰᱮ ᱫᱚ ᱵᱟᱝ
ᱦᱳᱭ ᱟᱫᱚ ᱟᱹᱰᱤ ᱥᱟᱱᱟᱢ ᱦᱚᱲ ᱠᱚ ᱚᱱᱠᱟ ᱡᱮ ᱱᱚᱜᱼᱚᱭ ᱱᱚᱸᱰᱮᱱᱟᱜ ᱵᱚᱸᱜᱟ ᱵᱩᱨᱩ ᱫᱚ ᱦᱩᱭᱩᱜ ᱦᱩᱭᱩᱜ ᱠᱟᱱ ᱛᱟᱢᱟ ᱚᱱᱠᱟ ᱵᱟᱭᱤᱥ ᱢᱩᱡᱟᱹ ᱤᱫᱤ ᱠᱟ ᱠᱟᱛᱮᱫ ᱟᱫᱚ ᱛᱟᱦᱚᱞᱮ ᱟᱫᱚ ᱚᱱᱟ ᱵᱟᱭᱤᱥ ᱢᱩᱡᱷᱟᱹ ᱨᱮᱱ ᱢᱟᱱᱮ ᱩᱱᱠᱩ ᱫᱚᱠᱚ ᱱᱚᱝᱠᱟ ᱟᱞᱮ ᱫᱚᱞᱮ ᱢᱮᱱᱟ ᱡᱮ ᱟᱞᱮᱭᱟᱜ ᱠᱟᱱᱟ ᱩᱱᱠᱩ ᱠᱚ ᱞᱟᱹᱭᱭᱟ ᱟᱞᱮᱭᱟᱜ ᱠᱟᱱᱟ ᱛᱟᱦᱚᱞᱮ ᱟᱨ ᱵᱟᱭᱤᱥ ᱢᱩᱡᱮ ᱢᱟᱱᱮ ᱚᱸᱰᱮ ᱟᱹᱰᱤ ᱩᱥᱛᱟᱹᱨ ᱟᱹᱛᱩ ᱮ ᱧᱟᱢᱚᱜᱚᱜ ᱠᱟᱱᱟ
ᱦᱳᱭ ᱟᱭᱢᱟ ᱜᱟᱱ ᱜᱮ
ᱦᱳᱭ ᱟᱫᱚ ᱩᱱᱠᱩ ᱫᱚ ᱡᱷᱚᱛᱚ ᱚᱱᱠᱟ ᱟᱞᱮ ᱫᱚ ᱱᱤᱡᱮᱨ ᱢᱚᱱᱮ ᱠᱟᱛᱮᱜ ᱛᱚᱞᱮ ᱪᱟᱞᱟᱜᱼᱟ ᱛᱚ ᱟᱞᱮ ᱫᱚ ᱛᱟᱦᱚᱞᱮ ᱟᱞᱮᱭᱟᱜ ᱯᱚᱨᱚᱵᱽ ᱫᱚ ᱵᱟᱝᱞᱮ ᱧᱮᱞᱛᱟᱞᱮᱭᱟ ᱦᱚᱸᱜ ᱚᱱᱠᱟ ᱠᱟᱛᱮᱫ ᱟᱫᱚ ᱦᱚᱲ ᱫᱚ ᱦᱩᱭᱩᱜᱼᱟᱠᱚ ᱟᱹᱰᱤ ᱩᱥᱛᱟᱹᱨ ᱟᱹᱰᱤ ᱜᱮᱠᱚ ᱥᱟᱸᱜᱮ ᱜᱚᱫᱚᱜᱼᱟ ᱦᱚᱲ
ᱦᱳᱭ ᱦᱳᱭ ᱪᱮᱫ ᱞᱮᱠᱟ ᱚᱸᱰᱮ ᱫᱚ ᱧᱮᱧᱮᱞ ᱜᱮ ᱥᱮ ᱪᱮᱫᱞᱮᱠᱟ ᱱᱚᱝᱠᱟ ᱟᱯᱮ ᱯᱮ ᱵᱚᱸᱜᱟ ᱵᱩᱨᱩᱭᱟ
ᱧᱮᱧᱮᱞ ᱫᱚ ᱟᱫᱚ ᱠᱷᱟᱱ ᱚᱱᱟ ᱢᱤᱫᱴᱟᱝ ᱢᱮᱱᱟᱭ ᱛᱟᱞᱮᱭᱟ ᱱᱚᱣᱟ ᱡᱷᱚᱛᱚ ᱟᱛᱳ ᱠᱚᱛᱮ ᱢᱤᱫᱴᱟᱝ ᱡᱟᱦᱟᱸᱭ ᱯᱩᱡᱟᱹ ᱢᱮᱱᱟᱭ ᱯᱩᱡᱟᱹᱭᱟ ᱡᱟᱦᱟᱸ ᱩᱱᱤ ᱯᱩᱡᱟᱹ ᱢᱤᱫᱴᱟᱝ ᱩᱱᱤ ᱢᱮᱱᱟᱭᱟ ᱯᱩᱡᱟᱹ ᱦᱚᱲ
ᱩᱱᱠᱩ ᱢᱟᱱᱮ ᱩᱱᱠᱩ ᱜᱮ ᱢᱟᱱᱮ ᱩᱱᱤ ᱵᱚᱸᱜᱟ ᱠᱚ ᱧᱟᱢ ᱞᱮᱫᱮᱭᱟ ᱟᱫᱚ ᱚᱱᱮ ᱚᱱᱠᱟ ᱧᱟᱢ ᱠᱟᱛᱮᱫ ᱟᱫᱚ ᱫᱟᱨᱮ ᱵᱩᱴᱟᱹ ᱨᱮ ᱠᱟᱹᱴᱤᱡ ᱚᱝᱠᱟ ᱠᱟᱛᱮᱫ ᱟᱫᱚ ᱦᱩᱭ ᱠᱟᱱ ᱛᱟᱦᱮᱸᱜ ᱵᱚᱸᱜᱟ ᱫᱚ ᱩᱱᱤ ᱫᱚ ᱱᱚᱝᱠᱟ ᱥᱤᱭᱳᱜ ᱥᱤᱭᱳᱜ ᱛᱮ ᱟᱫᱮᱭᱟ ᱟᱫᱚ ᱚᱱᱟ ᱫᱚ ᱢᱤᱫᱴᱟᱝ ᱫᱷᱤᱨᱤ ᱪᱤᱱᱛᱟᱹ ᱛᱟᱦᱮᱸ ᱠᱟᱱᱟ ᱢᱟᱱᱮ ᱫᱷᱤᱨᱤ ᱪᱤᱱ ᱢᱮᱱᱟᱭᱟ ᱱᱤᱛᱚᱜ ᱯᱚᱨᱡᱚᱱᱛᱚ ᱟᱫᱚ ᱚᱱᱟ ᱫᱷᱤᱨᱤ ᱥᱤᱭᱳᱜ ᱥᱤᱭᱳᱜ ᱛᱮ ᱱᱟᱦᱮᱞ ᱤᱭᱟᱹᱛᱮ ᱵᱟᱭ ᱵᱟᱡᱟᱣ ᱠᱮᱫᱮᱭᱟ ᱟᱫᱚ ᱵᱟᱡᱟᱣ ᱠᱮᱫᱮ ᱠᱷᱟᱱᱫᱚ ᱟᱫᱚ ᱢᱟᱭᱟᱝ ᱡᱚᱨᱚᱭᱮᱱ ᱛᱟᱭᱟ ᱟᱫᱚ ᱩᱱᱤ ᱧᱮᱞᱛᱮ ᱫᱷᱤᱨᱤ ᱠᱷᱚᱱ ᱢᱟᱭᱟᱝ ᱡᱚᱨᱚᱜ ᱟᱫᱚ ᱛᱟᱦᱚᱞᱮ ᱩᱱᱤ ᱵᱩᱡ ᱠᱮᱫᱟᱭ ᱡᱮ ᱱᱩᱭ ᱫᱚ ᱵᱚᱸᱜᱟ ᱠᱟᱱᱟᱭ ᱤᱭᱟᱹ ᱠᱟᱱᱟᱭ ᱟᱫᱚᱞᱮᱫᱟᱭ ᱦᱟᱯ ᱦᱟᱯᱮ ᱛᱟᱦᱚᱞᱮ ᱟᱫᱚ ᱚᱲᱟᱜ ᱤᱫᱤᱭᱮ ᱠᱟᱱ ᱛᱟᱦᱮᱸᱜᱼᱟ ᱚᱲᱟᱜ ᱤᱫᱤᱭᱟᱛ ᱟᱫᱚ ᱚᱱᱟ ᱫᱷᱤᱨᱤ ᱟᱫᱚ ᱞᱟᱸᱜᱟᱭᱱᱟᱭ ᱟᱫᱚ ᱚᱱᱟ ᱫᱷᱟᱨᱮ ᱵᱩᱴᱟᱹᱨᱮ ᱫᱚᱦᱚ ᱠᱮᱫ ᱠᱷᱟᱱ
ᱟᱪᱪᱷᱟ ᱟᱪᱪᱷᱟ
ᱛᱠᱷᱚᱱ ᱵᱟᱭ
ᱚ ᱟᱪᱪᱷᱟ ᱟᱪᱪᱷᱟ ᱚ
ᱦᱳᱭ
ᱛᱟᱦᱞᱮ ᱚᱸᱰᱮᱜᱮ ᱚᱱᱠᱟ ᱵᱮᱱᱟᱣ ᱮᱱᱟ ᱥᱮ ᱪᱮᱫ
ᱦᱳᱭ ᱦᱳᱭ ᱟᱫᱚ ᱚᱸᱰᱮ ᱜᱮ ᱟᱫᱚ ᱤᱭᱟᱹ ᱦᱩᱭᱱᱟ ᱦᱮᱸ ᱚᱸᱰᱮ ᱜᱮ ᱟᱫᱚ ᱡᱚᱛᱚ ᱡᱷᱚᱛᱚ ᱦᱚᱲ ᱛᱮᱠᱚ ᱤᱭᱟᱹ ᱠᱮᱫᱟ ᱡᱮ ᱡᱷᱚᱛᱚ ᱦᱚᱲᱛᱮ ᱱᱚᱝᱠᱟ ᱯᱩᱡᱟᱹ ᱵᱚᱱ ᱮᱢᱟᱭᱟ ᱮᱠᱞᱟ ᱫᱚ ᱚᱱᱠᱟ ᱵᱟᱭ ᱫᱟᱲᱮᱭᱟᱜ ᱠᱷᱟᱱᱫᱚ ᱡᱩᱫᱤ ᱟᱨᱠᱤ ᱪᱮᱫᱞᱮᱠᱟ ᱟᱫᱚ ᱩᱱᱟᱹᱜ ᱟᱫᱚ ᱚᱱᱛᱮᱱᱟᱜ ᱫᱚ ᱩᱱᱟᱹᱜ ᱜᱚᱞᱯᱚ ᱫᱚ ᱟᱠᱷᱟᱡ ᱮ ᱵᱟᱝ ᱚᱡᱚᱢ ᱦᱩᱭ ᱠᱟᱱᱟ ᱟᱹᱰᱤ ᱡᱩᱜ ᱡᱩᱜ ᱠᱷᱚᱱ ᱦᱳᱭᱳᱜ ᱠᱟᱱᱟ ᱟᱫᱚ ᱚᱱᱠᱟᱜᱮ ᱜᱚᱲᱚᱢ ᱦᱟᱲᱟᱢ ᱛᱟᱠᱚ ᱜᱚᱲᱚᱢ ᱦᱟᱲᱟᱢ ᱛᱟᱠᱚ ᱠᱷᱚᱱ ᱱᱚᱝᱠᱟ ᱟᱸᱡᱚᱢ ᱟᱹᱜᱩ ᱦᱳᱭ ᱠᱟᱱᱟ
ᱟᱪᱪᱷᱟ ᱟᱪᱪᱷᱟ ᱦᱮᱸ ᱟᱪᱪᱷᱟ ᱱᱚᱣᱟ ᱫᱚ ᱢᱟᱱᱮ ᱟᱹᱰᱤ ᱫᱤᱱ ᱨᱮᱱᱟᱜ ᱤᱭᱟᱹ ᱠᱟᱱᱟ ᱟᱨᱠᱤ ᱜᱷᱚᱴᱚᱱᱟ ᱥᱮ ᱪᱮᱫ
ᱦᱳᱭ ᱦᱳᱭ
ᱟᱪᱪᱷᱟ
ᱟᱫᱚ ᱱᱮᱛᱟᱨ ᱫᱚ ᱚᱱᱠᱟ ᱜᱚᱝᱠᱮ ᱤᱭᱟᱹ ᱚᱱᱠᱟ ᱵᱚᱸᱜᱟ ᱠᱚ ᱚᱱᱠᱟᱢ ᱚᱱᱟ ᱫᱷᱤᱨᱤ ᱪᱤᱱᱛᱮ ᱵᱚᱸᱜᱟ ᱠᱚᱠᱚ ᱳᱯᱮᱞ ᱠᱟᱱᱟ ᱥᱮ ᱤᱭᱟᱹ ᱠᱟᱱᱟ ᱠᱚ ᱦᱚᱸᱜᱼᱚᱭ ᱱᱮᱛᱟᱨ ᱢᱟᱱᱮ ᱱᱤᱭᱟᱹ ᱡᱩᱜᱽ ᱨᱮ
ᱵᱟᱝᱜᱮ ᱟᱞᱮ ᱥᱮᱱ ᱫᱚ ᱚᱱᱠᱟ ᱫᱚ ᱵᱟᱭ ᱦᱩᱭ ᱠᱟᱱᱟ ᱥᱮ ᱚᱱᱟᱛᱮ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟᱞᱤᱧ
ᱟᱪᱪᱷᱟ ᱟᱯᱮ ᱚᱱᱟ ᱠᱚᱨᱮ ᱫᱚ ᱱᱚᱜᱼᱚᱭ ᱡᱟᱦᱟᱸ ᱞᱮᱠᱟᱧ ᱞᱟᱹᱭ ᱠᱮᱫᱟ ᱯᱟᱹᱦᱤᱞᱚᱜ ᱡᱟᱦᱟᱸ ᱚᱱᱟ ᱡᱟᱦᱟᱸ ᱱᱚᱜ ᱚᱱᱟ ᱢᱤᱫᱴᱟᱝ ᱦᱮᱸ ᱟᱞᱤᱡ ᱵᱚᱸᱜᱟ ᱤᱫᱤ ᱠᱟᱛᱮᱜ ᱦᱚᱧ ᱞᱟᱹᱭᱟᱫ ᱢᱮᱭᱟ ᱦᱮᱸ ᱟᱞᱮ ᱥᱩᱨ ᱨᱮ ᱡᱟᱦᱟᱸ ᱦᱩᱭᱩᱜ ᱠᱟᱱ ᱫᱚ ᱟᱫᱚ ᱦᱚᱜᱼᱚ ᱱᱚᱝᱠᱟᱱᱟᱜ ᱫᱷᱤᱨᱤ ᱨᱮᱱ ᱵᱚᱸᱜᱟ ᱢᱟᱱᱮ ᱯᱟᱹᱦᱤᱞ ᱠᱷᱚᱱᱜᱮ ᱧᱟᱢᱜᱮ ᱵᱟᱝᱠᱚ ᱧᱟᱢ ᱟᱠᱟᱱᱟ ᱥᱮ ᱪᱮᱫ ᱞᱮᱠᱟ
ᱦᱮᱸ ᱚᱱᱟ ᱜᱮᱛᱚ ᱜᱚᱝᱠᱮ ᱟᱹᱞᱤᱧ ᱢᱟ ᱦᱟᱜ ᱵᱟᱹᱞᱤᱧ ᱵᱟᱲᱟᱭᱟ ᱩᱱᱟᱹᱜ ᱜᱟᱱ ᱫᱚ ᱦᱟᱸᱜ ᱵᱟᱞᱤᱧ ᱞᱟᱹᱭ ᱫᱟᱲᱮᱭᱟᱜᱼᱟ
ᱟᱪᱪᱷᱟ ᱴᱷᱤᱠᱟᱹᱱ ᱜᱮᱭᱟ ᱟᱫᱚ
ᱦᱮᱸ
ᱟᱫᱚ ᱠᱷᱟᱱ ᱟᱵᱚ ᱫᱚ ᱟᱨ ᱱᱤᱝᱠᱟᱹ ᱦᱚᱸ ᱠᱟᱱᱟ ᱚᱠᱟ ᱚᱠᱟ ᱡᱟᱭᱜᱟ ᱠᱚᱨᱮᱜ ᱫᱚ ᱠᱷᱟᱡ ᱚᱱᱠᱟ ᱵᱟᱹᱱᱩᱜᱼᱟ ᱡᱟᱦᱮᱨ ᱠᱚᱦᱚᱸ ᱵᱟᱹᱱᱩᱜᱼᱟ ᱢᱤᱫ ᱵᱟᱨ ᱡᱟᱭᱜᱟ
ᱠᱚᱜ ᱫᱚ,
ᱦᱳᱭ ᱦᱳᱭ ᱦᱳᱭ
ᱟᱫᱚ ᱩᱱᱤ ᱡᱩ -ᱭᱟᱜ ᱡᱮᱞᱮᱠᱟ ᱡᱟᱦᱮᱨ ᱨᱮ ᱢᱟ ᱯᱩᱡᱟᱹ ᱠᱚ ᱵᱚᱸᱜᱟ ᱵᱩᱨᱩ ᱠᱚᱜᱼᱟ ᱩᱱᱤ ᱫᱚ ᱚᱱᱠᱟ ᱫᱚ ᱵᱟᱭ ᱞᱟᱹᱭ ᱫᱟᱲᱮᱭᱟᱜᱼᱟ ᱦᱮᱸ ᱥᱮ ᱵᱟᱝ ᱟᱫᱚ ᱛᱟᱦᱚᱞᱮ ᱦᱳᱭ ᱜᱚᱝᱠᱮ ᱥᱚᱛᱛᱤ ᱠᱟᱛᱷᱟ ᱢᱮᱱᱛᱮᱫᱚ ᱛᱟᱦᱚᱞᱮ ᱟᱯᱮᱥᱮᱫ ᱫᱚ ᱚᱱᱠᱟ ᱡᱟᱦᱮᱨ ᱠᱚ ᱢᱮᱱᱟᱜᱼᱟ ᱥᱮ ᱵᱟᱹᱱᱩᱜᱼᱟ
ᱢᱮᱱᱟᱜᱼᱟ ᱢᱮᱱᱟᱜᱼᱟ ᱡᱟᱦᱮᱨ ᱠᱚᱫᱚ ᱢᱮᱱᱟᱜᱼᱟ ᱟᱨ ᱟᱵᱚᱨᱮᱱ ᱱᱚᱝᱠᱟ ᱵᱚᱸᱜᱟ ᱵᱩᱨᱩ ᱫᱚ ᱱᱚᱝᱠᱟ ᱫᱷᱤᱨᱤ ᱜᱮᱥᱮ
ᱦᱳᱭ ᱦᱳᱭ
ᱦᱳᱭ ᱢᱮᱱᱟᱜ ᱟᱠᱟᱫ ᱜᱮᱭᱟ
ᱦᱳᱭ ᱟᱨ ᱱᱚᱝᱠᱟ ᱟᱵᱚᱨᱮᱱ ᱫᱚ ᱦᱟᱹᱛᱤ ᱥᱟᱫᱚᱢ ᱛᱟᱵᱚᱱ ᱟᱫᱚ ᱟᱨ ᱢᱤᱫᱴᱟᱝ ᱱᱚᱝᱠᱟ ᱥᱟᱱᱛᱟᱲ ᱟᱜ ᱠᱟᱛᱷᱟ ᱨᱮᱜᱮ ᱵᱟᱝ ᱪᱚ ᱱᱚᱝᱠᱟ ᱢᱤᱫᱴᱟᱝ ᱤᱧ ᱧᱮᱞ ᱞᱮᱫ ᱛᱟᱦᱮᱸᱜᱼᱟ ᱡᱮ ᱟᱵᱚ ᱡᱟᱦᱟᱸ ᱱᱚᱜ-ᱚᱭ ᱡᱟᱦᱟᱸ ᱨᱮᱵᱚᱱ ᱯᱩᱡᱟᱹᱭ ᱫᱟᱵᱚᱱ ᱟᱵᱚ ᱚᱱᱟ ᱡᱟᱦᱮᱨ ᱡᱟᱦᱟᱸ ᱴᱷᱮᱱ ᱵᱚᱱ ᱵᱮᱱᱟᱣ ᱟᱠᱟᱫᱟ ᱚᱸᱰᱮ ᱮᱸ ᱧᱮᱞ ᱢᱮ ᱤᱭᱟᱹ ᱫᱟᱨᱮ ᱢᱮᱱᱟᱜᱼᱟ ᱵᱚᱲᱚ ᱵᱚᱲᱚ ᱫᱟᱨᱮ ᱚᱱᱠᱟ ᱵᱟᱲᱮ ᱫᱟᱨᱮ ᱤᱭᱟᱹ ᱫᱟᱨᱮ ᱟᱫᱚ ᱦᱚᱸᱚᱱᱟ ᱫᱚ ᱟᱵᱚ ᱵᱚᱸᱜᱟ ᱥᱟᱶ ᱥᱟᱶ ᱛᱮ ᱢᱤᱫᱴᱟᱝ ᱯᱨᱟᱠᱨᱤᱛᱤᱠ ᱵᱚᱱ ᱵᱟᱧᱪᱟᱣ ᱮᱫᱟᱵᱚᱱ ᱱᱚᱣᱟ ᱫᱚ ᱟᱵᱚ ᱢᱮᱱ ᱩᱫᱽᱫᱮᱥᱥᱚ ᱦᱩᱭᱩᱜ ᱠᱟᱱᱟ ᱠᱟᱱ ᱛᱟᱵᱚᱱᱟ ᱚᱱᱟ ᱯᱨᱟᱠᱨᱤᱛᱤᱠ ᱵᱟᱧᱪᱟᱣ ᱨᱮᱱᱟᱜ ᱢᱤᱫᱴᱟᱝ ᱱᱚᱜᱼᱚ ᱱᱚᱝᱠᱟ ᱟᱫᱚ ᱚᱱᱟ ᱫᱟᱨᱮ ᱚᱱᱟ ᱫᱟᱨᱮ ᱞᱟᱛᱟᱨ ᱨᱮ ᱡᱩᱫᱤ ᱟᱵᱚ ᱵᱚᱱ ᱯᱩᱡᱟᱹᱭᱟ ᱛᱟᱦᱚᱞᱮ ᱱᱚᱝᱠᱟ ᱯᱩᱡᱟᱹ ᱤᱭᱟᱹᱛᱮ ᱟᱫᱚ ᱚᱱᱟ ᱫᱟᱨᱮ ᱫᱚ ᱵᱟᱵᱚᱱ ᱢᱟᱜ ᱫᱟᱲᱮᱭᱟᱜᱼᱟ ᱚᱱᱟ ᱫᱟᱨᱮ ᱫᱚ ᱚᱠᱚᱭ ᱦᱚᱸ ᱵᱟᱠᱚ ᱢᱟᱜ ᱫᱟᱲᱮᱭᱟᱜᱼᱟ
ᱵᱟ ᱵᱟᱝ ᱵᱟᱝᱠᱚ ᱢᱟᱜ ᱫᱟᱲᱮᱭᱟᱜᱼᱟ ᱚᱱᱟ ᱫᱚ
ᱛᱟᱦᱚᱞᱮ ᱚᱱᱟ ᱫᱟᱨᱮ ᱠᱷᱚᱱ ᱟᱫᱚ ᱟᱵᱚ ᱟᱹᱰᱤ ᱜᱮ ᱩᱢᱩᱞ ᱥᱮ ᱤᱭᱟᱹ ᱦᱚᱭ ᱚᱠᱥᱤᱡᱮᱱ ᱠᱚ ᱵᱮᱱᱟᱜ ᱠᱟᱱᱟ ᱛᱟᱦᱚᱞᱮ ᱚᱱᱟ ᱠᱚ ᱟᱹᱰᱤ ᱜᱮ ᱩᱯᱚᱠᱟᱨ ᱵᱟᱨ ᱵᱚᱱ ᱧᱟᱢᱫᱟ ᱟᱫᱚ ᱟᱵᱚᱣᱟᱜ ᱦᱚᱸᱜ-ᱚ ᱱᱚᱣᱟ ᱯᱩᱡᱟᱹ ᱨᱮᱱᱟᱜ ᱢᱮᱱ ᱩᱫᱽᱫᱮᱥᱥᱚ ᱜᱮ ᱦᱚᱸᱜᱼᱚᱱᱟ ᱚᱱᱠᱟ, ᱵᱳᱭ ᱨᱮᱥᱮ ᱢᱤᱫᱴᱟᱝ ᱤᱭᱟᱹᱨᱮ ᱤᱧ ᱱᱚᱣᱟ ᱠᱟᱛᱷᱟᱧ ᱧᱮᱞ ᱠᱮᱫᱟ ᱟᱨᱠᱤ
ᱟᱪᱪᱷᱟ ᱟᱪᱪᱷᱟ
ᱟᱫᱚ ᱤᱧᱟᱹᱜ ᱦᱚᱸ ᱵᱟᱲᱟᱭ ᱫᱚ ᱵᱟᱝ ᱛᱟᱦᱮᱸ ᱠᱟᱱᱟ ᱟᱫᱚ ᱦᱳᱭ ᱚᱸᱰᱮ ᱠᱷᱚᱱᱜᱮ ᱵᱟᱲᱟᱭ ᱦᱩᱭ ᱮᱱᱟ ᱟᱨ ᱥᱚᱛᱛᱤᱜᱮ ᱚᱱᱟ ᱚᱱᱟ ᱵᱟᱲᱟᱭ ᱠᱟᱛᱮᱜ ᱦᱚᱸ ᱵᱷᱟᱜᱤ ᱜᱮ ᱵᱩᱡᱽ ᱮᱱᱟ ᱚᱱᱟ ᱥᱟᱹᱨᱤ ᱠᱟᱛᱷᱟ ᱠᱟᱛᱷᱟ ᱠᱟᱱ ᱜᱮᱭᱟ ᱢᱤᱫᱴᱟᱝ ᱟᱵᱚ ᱟᱫᱚ ᱚᱱᱠᱟ ᱫᱟᱨᱮ ᱠᱚ ᱵᱟᱧᱪᱟᱣ ᱞᱟᱹᱜᱤᱫ ᱥᱮ ᱯᱨᱟᱠᱤᱛᱤᱠ ᱵᱟᱧᱪᱟᱣ ᱵᱟᱧᱪᱟᱣ ᱞᱟᱹᱜᱤᱫ ᱟᱵᱚ ᱢᱤᱫᱴᱟᱝ ᱯᱩᱡᱟᱹ ᱛᱟᱵᱚᱱ ᱟᱵᱚᱣᱟᱜ
ᱦᱳᱭ ᱦᱳᱭ
ᱟᱫᱚ ᱮᱴᱟᱜ ᱠᱚ ᱦᱚᱲ ᱠᱚᱫᱚ ᱟᱠᱷᱟᱱ ᱩᱱᱠᱩ ᱫᱚ ᱟᱠᱷᱟᱱ ᱤᱭᱟᱹ ᱚᱱᱠᱟ ᱦᱟᱥᱟ ᱨᱮᱱ ᱠᱚ ᱵᱮᱱᱟᱣ ᱟᱫᱚ ᱢᱮᱱᱠᱷᱟᱱ ᱚᱸᱰᱮ ᱫᱚ ᱪᱮᱫ ᱦᱚᱸ ᱦᱩᱭᱳᱭ ᱫᱚ ᱵᱟᱝ ᱦᱩᱭᱩᱜ ᱠᱟᱱᱟ ᱚᱱᱟ ᱦᱟᱥᱟ ᱨᱮᱱ ᱫᱚ ᱵᱮᱱᱟᱣ ᱠᱟᱛᱮ ᱫᱚ᱾ ᱚᱸᱰᱮ ᱫᱚ ᱟᱫᱚ ᱳᱭ ᱟᱫᱚ ᱚᱱᱮ ᱢᱮᱞᱟ ᱧᱮᱞ ᱞᱮᱠᱟ ᱟᱫᱚ ᱚᱱᱟ ᱞᱟᱥᱟᱲᱦᱮᱫ ᱛᱮ ᱟᱫᱚ ᱚᱱᱟ ᱤᱭᱟᱹ ᱠᱟᱛᱮ ᱠᱚ ᱚᱱᱟ ᱯᱩᱡᱟᱹ ᱠᱚᱫᱚ ᱠᱚ ᱢᱟᱱᱟᱣ ᱮᱫᱟ ᱢᱮᱱᱠᱷᱟᱱ ᱟᱵᱚᱣᱟᱜ ᱡᱟᱦᱟᱸ ᱯᱩᱡᱟᱹ ᱠᱟᱱᱟ ᱚᱱᱟ ᱠᱚᱫᱚ ᱢᱤᱫᱴᱟᱝ ᱟᱹᱰᱤ ᱢᱤᱫᱴᱟᱝ